ᱦᱮᱸ ᱦᱮᱞᱳ ᱦᱮᱞᱳ?
ᱦᱮᱞᱳ
ᱦᱮᱸ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱟᱪᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱪᱮᱫ ᱜᱮ ᱵᱟᱝ᱾ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱦᱮᱸ ᱱᱟᱯᱟᱭ ᱵᱟᱲᱟ ᱜᱮᱛᱚ?
ᱦᱮᱸ ᱱᱟᱯᱟᱭ ᱜᱮ᱾
ᱟᱪᱪᱷᱟ
ᱟᱵᱤᱱ
ᱦᱮᱸ ᱱᱟᱯᱟᱭ ᱦᱮᱸ ᱟᱹᱞᱤᱧ ᱦᱚᱸ ᱱᱟᱯᱟᱭ ᱜᱮ᱾ ᱟᱨ ᱦᱚᱥᱚ-ᱜ ᱟᱹᱞᱤᱧ ᱥᱟᱱᱟᱢ ᱢᱟᱹᱱᱢᱤ ᱜᱮ᱾ ᱱᱟᱯᱟᱭ ᱵᱚᱱ ᱛᱟᱦᱮᱱ ᱢᱟ᱾
ᱦᱳᱭ
ᱟᱨ ᱚᱱᱠᱟ ᱫᱚ ᱪᱟᱥ ᱠᱚᱼᱫᱚ ᱱᱟ᱾ ᱦᱟᱜ ᱛᱤᱱᱟᱹᱜ ᱥᱟᱺᱜᱤᱧ ᱯᱮ ᱢᱟᱲᱟᱝ ᱜᱚᱫ ᱠᱟᱜᱼᱟ᱾ ᱥᱮ ᱟᱹᱣᱨᱤ ᱯᱮ ᱢᱟᱲᱟᱝᱼᱟ᱾
ᱪᱟᱥ ᱠᱚᱼᱫᱚ ᱱᱚᱜ ᱚᱭ ᱛᱚ, ᱛᱚᱞᱟ ᱠᱚ ᱜᱤᱰᱤ ᱵᱟᱲᱟ ᱦᱩᱭ ᱟᱠᱟᱱᱟ᱾ ᱟᱨ ᱫᱟᱜ ᱡᱟᱹᱲᱤ ᱵᱟᱝᱛᱮ, ᱮᱠᱷᱚᱱ ᱫᱚ ᱪᱟᱥ ᱠᱚᱼᱫᱚ ᱟᱨᱮᱭᱟᱜᱼᱟ᱾ ᱟᱨᱠᱤ ᱾
ᱟᱪᱪᱷᱟ ᱟᱪᱪᱷᱟ ᱦᱮᱸ ᱟᱞᱮᱱ ᱦᱚᱸ ᱱᱟᱦᱟ-ᱜ ᱚᱱᱠᱮ ᱫᱟᱜ ᱡᱟᱹᱲᱤ ᱵᱮᱜᱽᱚᱨ ᱦᱟᱸᱜ, ᱪᱟᱥ ᱫᱚ ᱮᱠᱟᱞ ᱜᱮ ᱱᱟᱦᱟ-ᱜ ᱢᱤᱪᱷᱟᱹ ᱜᱮᱛᱟᱞᱮᱭᱟ ᱾ ᱮᱸ ᱢᱮᱱᱫᱚᱸ ᱫᱟᱜ ᱫᱟᱜ ᱡᱟᱹᱲᱤ ᱨᱮᱜᱮ ᱱᱟᱦᱟᱸᱜ ᱡᱚᱛᱚ ᱠᱤᱪᱷᱩ ᱛᱟᱞᱮ ᱾
ᱦᱮᱸᱟᱱᱡᱤ ᱚᱱᱠᱟ ᱜᱮ, ᱡᱚᱛᱚ ᱦᱚᱲ ᱜᱮ ᱾
ᱦᱮᱸ ᱚᱱᱟ ᱢᱤᱫ ᱵᱤᱛᱟᱹ ᱞᱟᱡ ᱞᱟᱹᱜᱤᱫ ᱥᱮ ᱡᱟᱦᱟᱸ ᱛᱤᱱᱟᱹᱜ ᱠᱩᱨᱩᱢᱩᱴᱩ ᱨᱮ ᱪᱷᱩᱴᱟᱹᱣ ᱞᱟᱜᱟᱣ ᱠᱟᱱᱟᱞᱮ, ᱚᱱᱟ ᱦᱤᱥᱟᱹᱵᱽ ᱛᱮ ᱱᱟᱦᱟ-ᱜ ᱫᱟᱜ ᱡᱟᱹᱲᱤ ᱜᱮ, ᱠᱟᱹᱢᱤ ᱢᱮᱱᱟᱜ ᱟᱠᱟᱫᱼᱟ ᱾
ᱟᱪᱪᱷᱟ
ᱫᱟᱜ ᱡᱟᱹᱲᱤ ᱡᱩᱫᱤ ᱵᱟᱭ ᱡᱟᱹᱲᱤᱭᱟ᱾ ᱛᱟᱦᱚᱞᱮ ᱪᱟᱥ ᱟᱵᱚᱱ ᱪᱤᱠᱠᱟᱛᱮ ᱦᱮᱸ ᱥᱮ ᱵᱟᱝ ᱾
ᱦᱳᱭ᱾ ᱫᱟᱜ ᱡᱟᱹᱲᱤ ᱵᱟᱭ ᱫᱟᱜ ᱡᱟᱹᱲᱤ ᱞᱮᱠᱷᱟᱱ᱾ ᱪᱟᱥ ᱟᱵᱚᱱ ᱪᱮᱫᱠᱟᱛᱮ ᱾ ᱵᱟᱭ ᱫᱟᱜ ᱡᱟᱹᱲᱤ ᱞᱮᱠᱷᱟᱱ᱾ ᱪᱟᱥ ᱦᱚᱸᱛᱚᱸ ᱵᱟᱝ ᱦᱩᱭᱩᱜᱼᱟ᱾ ᱥ ᱥᱮ ᱟᱨ
ᱟᱪᱪᱷᱟ ᱴᱷᱤᱠ ᱜᱮᱭᱟ᱾ ᱦᱟᱞᱟᱝ ᱵᱟᱨᱮ ᱛᱮᱢᱟ ᱟᱹᱰᱤᱜᱟᱱ ᱞᱟᱝ ᱨᱚᱯᱚᱲᱮᱱ ᱜᱮᱭᱟ᱾ ᱡᱟᱜᱠᱮ ᱱᱚᱣᱟ ᱮᱯᱨᱮ ᱨᱮᱱ ᱢᱟᱨᱟᱝ ᱵᱚᱦᱚᱜ ᱠᱚ, ᱡᱟᱦᱟᱸ ᱛᱤᱱᱟᱹᱜ ᱩᱰᱟᱹ ᱴᱟᱭᱤᱢ ᱠᱚ ᱮᱢ ᱟᱠᱟᱱ ᱾ ᱤᱱᱟᱹ ᱴᱟᱭᱤᱢ ᱛᱟᱞᱟᱨᱮ ᱟᱞᱟᱝ ᱢᱤᱫᱴᱤᱡ ᱮᱸ ᱥᱟᱠᱟᱢ ᱵᱟᱨᱮᱛᱮ ᱛᱮᱞᱟᱝ ᱨᱚᱯᱚᱲ ᱞᱮᱱᱠᱷᱟᱱ ᱟᱹᱰᱤ ᱜᱮ ᱱᱟᱯᱟᱭ ᱠᱚᱜᱼᱟ ᱾ ᱟᱨ ᱡᱟᱛᱮ ᱟᱵᱮᱱ ᱦᱚᱸ ᱚᱱᱟ ᱥᱟᱠᱟᱢ ᱵᱟᱨᱮᱛᱮ ᱵᱟᱲᱟᱭ ᱛᱟᱦᱮᱱ ᱢᱟ᱾ ᱥᱮ ᱟᱹᱞᱤᱧᱟᱜ ᱦᱚᱸ ᱚᱱᱟ ᱥᱟᱠᱟᱢ ᱵᱟᱨᱮᱛᱮ ᱵᱟᱲᱟᱭ ᱛᱟᱦᱮᱱ ᱢᱟ᱾ ᱚᱱᱠᱟᱱᱟ-ᱜ ᱥᱟᱠᱟᱢ ᱮᱸ ᱡᱩᱫᱤ ᱞᱟᱝ ᱜᱟᱞᱚᱪ ᱠᱮᱭᱟ ᱱᱤᱦᱟᱹᱛ ᱜᱮ ᱟᱹᱰᱤ ᱱᱟᱯᱟᱭ ᱠᱚᱜᱼᱟ᱾ ᱟᱫᱚ ᱚᱱᱠᱟᱱᱟ-ᱜ ᱥᱟᱠᱟᱢ ᱵᱟᱨᱮᱛᱮ ᱡᱩᱫᱤ ᱟᱵᱮᱱ ᱴᱷᱮᱱ ᱚᱱᱠᱟᱱᱟ-ᱜ ᱵᱟᱰᱟᱭ ᱢᱮᱱᱟᱜ ᱠᱷᱟᱱ ᱫᱚ, ᱠᱟᱹᱴᱤᱡ ᱵᱮᱱ ᱞᱟᱹᱭ ᱥᱚᱫᱽᱚᱨ ᱞᱮᱠᱷᱟᱱ ᱟᱹᱰᱤᱜᱮ ᱱᱟᱯᱟᱭ ᱠᱚᱜᱼᱟ ᱾
ᱚᱱᱠᱟᱱ ᱥᱟᱠᱟᱢ ᱫᱚᱸ ᱟᱹᱞᱤᱧ ᱛᱚᱸ ᱟᱨ ᱵᱷᱟᱞᱤᱧ ᱵᱟᱲᱟᱭᱟ᱾ ᱟᱵᱤᱱ ᱜᱮ ᱡᱩᱫᱤᱵᱤᱱ ᱵᱟᱲᱟᱭ ᱠᱷᱟᱱ ᱫᱚ ᱾ ᱞᱟᱹᱭ ᱥᱚᱫᱽᱚᱨ ᱵᱮᱱᱟ ᱟᱨᱠᱤ᱾
ᱦᱮᱸ ᱚᱱᱠᱟ ᱫᱚ ᱟᱹᱰᱤ ᱜᱚᱴᱟᱝ ᱜᱮ ᱜᱟᱯᱟᱞᱢᱟᱨᱟᱣ ᱫᱚ ᱦᱩᱭᱩᱜ ᱠᱟᱱᱟ ᱡᱟᱠᱜᱮ ᱮ, ᱱᱚᱣᱟ ᱟᱵᱚ ᱚᱲᱟᱜ ᱠᱚᱨᱮ ᱡᱚᱢ-ᱧᱩ ᱵᱟᱨᱮᱛᱮ ᱡᱩᱫᱤ ᱵᱚ, ᱡᱩᱫᱤ ᱞᱟᱝ ᱜᱟᱯᱟ ᱜᱟᱯᱟᱞᱢᱟᱨᱟᱣ ᱠᱚᱜ-ᱟ ᱵᱟᱝ ᱜᱟᱱ ᱠᱚᱜ ᱛᱮ?
ᱦᱮᱸ ᱚᱵᱚᱥᱥᱳᱭ᱾
ᱦᱮᱸ ᱢᱮ᱾ ᱢᱮᱱᱫᱚ ᱱᱚᱣᱟ ᱟᱵᱚ ᱡᱚᱢ-ᱧᱩ ᱵᱟᱨᱮᱛᱮ ᱚᱠᱟ ᱞᱮᱠᱟ ᱵᱚᱱ ᱡᱚᱢ-ᱧᱩ ᱵᱟᱨᱮ ᱞᱮᱠᱷᱟᱡ ᱱᱟᱹᱭᱛᱮ ᱱᱟᱯᱟᱭ ᱛᱮᱵᱚᱱ ᱛᱟᱸᱦᱮᱱᱟ ᱟᱨ ᱚᱠᱟ ᱠᱚ ᱵᱟᱵᱚᱱ ᱡᱚᱢ ᱞᱮᱠᱷᱟᱱ ᱱᱟᱹᱭᱛᱮ, ᱱᱟᱹᱭ ᱜᱮ ᱱᱟᱯᱟᱭ ᱜᱮᱵᱚᱱ ᱛᱟᱸᱦᱮᱱᱟ᱾ ᱦᱮᱸ ᱚᱱᱮ ᱚᱱᱟ ᱠᱚ ᱵᱟᱨᱮ ᱛᱮᱞᱟᱝ ᱨᱚᱯᱚᱲᱟ ᱥᱮ ᱪᱮᱫ?
ᱦᱳᱭ᱾
ᱦᱮᱸ ᱟᱪᱪᱷᱟ ᱟᱹᱞᱤᱧ ᱞᱤᱧ ᱟᱥᱚᱜ-ᱟ, ᱡᱮ ᱵᱟᱝ ᱟᱵᱮᱱ ᱜᱮ ᱯᱳᱭᱞᱳ ᱠᱟᱹᱴᱤᱡ ᱵᱤᱱ ᱨᱚᱲ ᱞᱮᱠᱷᱟᱱ ᱱᱟᱯᱟᱭ ᱠᱚᱜ-ᱟ ᱛᱟᱯᱚᱨ ᱫᱚᱥᱨᱟ ᱱᱟᱜ ᱟᱹᱞᱤᱧ ᱞᱤᱧ ᱨᱚᱲᱟ᱾
ᱪᱮᱫ ᱵᱮᱱ ᱞᱟᱹᱭ ᱠᱮᱫᱟ ᱵᱟᱝ ᱟᱡᱚᱢ ᱞᱮᱱᱟ?
ᱦᱮᱸ ᱢᱮᱱᱫᱟᱞᱤᱧ ᱟᱵᱮᱱ ᱜᱮ ᱯᱳᱭᱞᱳ ᱵᱮᱱ ᱨᱚᱲ ᱞᱮᱠᱷᱟᱱ ᱟᱹᱰᱤᱜ ᱜᱮ ᱱᱟᱯᱟᱭ ᱠᱚᱜ-ᱟ ᱟᱨ ᱟᱹᱞᱤᱧ ᱫᱚᱥᱨᱟ ᱞᱤᱧ ᱨᱚᱲᱟ᱾
ᱟᱯᱮ ᱥᱮᱫ ᱫᱚ ᱡᱚᱢ-ᱧᱩ ᱠᱚᱫᱚ ᱪᱮᱫᱞᱮᱠᱟ, ᱥᱚᱵᱽᱡᱤ ᱠᱚᱫᱚ ᱪᱮᱫ ᱠᱚᱯᱮ ᱪᱟᱥ ᱜᱮᱭᱟ ᱟᱨᱠᱤ?
ᱦᱮᱸ ᱥᱚᱵᱽᱡᱤ ᱠᱚᱫᱚ ᱚᱱᱠᱟ ᱫᱚ ᱱᱟᱦᱟᱜ ᱯᱨᱟᱭᱞᱮ ᱪᱟᱥ ᱵᱟᱲᱟᱭ ᱜᱮᱭᱟ ᱡᱮᱢᱚᱱ ᱵᱮᱸᱜᱟᱲ, ᱵᱤᱞᱟᱹᱛᱤ, ᱢᱟᱹᱨᱤᱪ᱾ ᱦᱮᱸ ᱚᱱᱟ ᱟᱭᱢᱟ ᱚᱱᱠᱟᱱᱟᱜ ᱟᱨ ᱮᱸ, ᱪᱟᱥ ᱡᱟᱛᱤᱭᱚ ᱡᱤᱱᱤᱥ ᱫᱚ ᱱᱟᱦᱟᱜ ᱯᱨᱟᱭᱞᱮ ᱪᱟᱥ ᱜᱮᱭᱟ ᱡᱟᱦᱟᱸ ᱠᱚ ᱜᱟᱱᱚᱜ ᱜᱮᱭᱟ ᱱᱚᱣᱟ ᱫᱟᱜ ᱡᱟᱹᱯᱩᱫ ᱨᱮ ᱚᱱᱠᱟᱱᱟᱜ᱾ ᱟᱫᱚᱞᱮ ᱪᱟᱥ ᱵᱟᱲᱟᱭ ᱜᱮᱭᱟ᱾ ᱦᱮᱸ ᱟᱨ ᱚᱱᱠᱟ ᱟᱯᱮ ᱥᱮᱱ ᱪᱮᱫ ᱠᱚᱠᱚ ᱪᱟᱥ ᱜᱮᱭᱟ?
ᱟᱪᱪᱷᱟ ᱟᱪᱪᱷᱟ᱾
ᱚᱱᱟ ᱡᱮ
ᱦᱩᱸ᱾ ᱟᱪᱪᱷᱟ ᱟᱪᱪᱷᱟ ᱠᱟᱹᱴᱤᱡ ᱴᱟᱣᱟᱨ ᱛᱟ ᱵᱮᱱ ᱰᱤᱥᱴᱟᱵᱮᱜ-ᱟᱭ᱾
ᱟᱸᱡᱚᱢᱚᱜ ᱠᱟᱱᱟ? ᱱᱤᱛᱳᱜ ᱟᱡᱚᱢᱮᱫᱟᱵᱮᱱ?